ᱦᱮᱞᱚᱜᱼᱼ
ᱦᱚᱭ ᱦᱮᱸ ᱜᱚᱝᱠᱮ ᱡᱚᱦᱟᱨ ᱜᱮ᱾
ᱦᱚᱭ ᱦᱚᱭ ᱡᱚᱦᱟᱨ ᱜᱮ ᱡᱚᱦᱟᱨ ᱜᱤ᱾
ᱦᱳᱭ‌ ᱟᱨ ᱨᱚᱲ ᱠᱤ ᱞᱟᱹᱭ ᱫᱟᱹᱞᱤᱧ ᱨᱚᱲ ᱵᱤᱱ ᱟᱸᱡᱚᱢ ᱧᱟᱢᱮᱜ ᱛᱟᱹᱞᱤᱧᱟ?
ᱦᱚᱭ ᱦᱚᱭ ᱟᱵᱮᱱᱟᱜ ᱟᱲᱟᱝ ᱵᱷᱟᱜᱤ ᱜᱮ ᱦᱤᱡᱩᱜ ᱠᱟᱱᱟ ᱟᱹᱞᱤᱧᱟᱜ ᱟᱲᱟᱝ ᱪᱮᱜ ᱞᱤᱠᱟ ᱵᱮᱱ ᱟᱸᱡᱚᱢᱮᱜ-ᱟ?
ᱦᱳᱭ ᱟᱵᱮᱱᱟᱜ ᱦᱚᱸ ᱢᱚᱪ ᱛᱮᱜᱮ ᱟᱧᱡᱚᱢ‌ ᱧᱟᱢᱮᱜ-ᱟ᱾
ᱚᱻ ᱛᱚᱵᱮ ᱜᱚᱝᱠᱮ ᱦᱳᱭ ᱛᱚᱵᱮ ᱱᱟᱯᱟᱭ ᱵᱟᱲᱟ ᱜᱮ ᱦᱮᱱᱟᱜ ᱵᱤᱱᱟ?
ᱦᱳᱭ ᱦᱳᱭ ᱱᱤᱛᱚᱜ ᱫᱚ ᱱᱟᱜ ᱠᱷᱟᱱ ᱱᱟᱯᱟᱭ ᱵᱟᱲᱟᱟᱜ ᱜᱮ ᱢᱮᱱᱟᱜ ᱠᱟᱜ ᱞᱤᱧᱟ ᱾ ᱟᱨ ᱟᱹᱵᱤᱱ ᱜᱮ ᱪᱮᱫ ᱞᱮᱠᱟ ᱢᱮᱱᱟᱜ ᱠᱟᱜ ᱵᱤᱱᱟ?
ᱟᱹᱞᱤᱧ ᱦᱚᱸ ᱱᱟᱯᱟᱭ ᱵᱟᱲᱟ ᱜᱮ ᱦᱮᱱᱟᱜ ᱠᱟᱜ ᱞᱤᱧᱟ ᱱᱤᱛᱳ ᱫᱚ᱾
ᱚ ᱟᱪᱷᱟᱻᱟᱪᱷᱟ, ᱦᱳᱭ-ᱦᱳᱭ ᱚᱲᱟᱜ ᱜᱷᱟᱨᱚᱸᱡᱽ ᱠᱚᱨᱮ
ᱦᱳᱭ ᱟᱞᱤᱧ ᱚᱲᱟᱜ ᱠᱚᱨᱮ ᱦᱳᱭᱻᱦᱳᱭ, ᱚᱲᱟᱜ ᱠᱚᱨᱮ ᱦᱚᱸ ᱥᱟᱱᱟᱢ ᱠᱚᱜᱮ ᱱᱟᱯᱟᱭ ᱜᱮ ᱦᱮᱱᱟᱜ ᱞᱮ᱾ ᱟᱨ ᱟᱵᱮᱱ ᱚᱲᱟᱜ ᱦᱚᱲ ᱠᱚ ᱫᱚ ᱪᱮᱫ ᱞᱮᱠᱟ ᱦᱮᱱᱟᱜ ᱠᱚᱣᱟ?
ᱦᱳᱭ ᱜᱚᱝᱠᱮ ᱟᱹᱞᱤᱧ ᱦᱚᱸ ᱱᱟᱜ ᱠᱷᱟᱱ ᱱᱤᱛᱚᱜ ᱫᱚ ᱪᱟᱸᱫᱳᱣᱟᱜ ᱫᱩᱞᱟᱹᱲ ᱛᱮ ᱚᱲᱟᱜ ᱜᱷᱟᱨᱚᱸᱡᱽ ᱠᱚᱨᱮ ᱥᱮ ᱟᱹᱞᱤᱧ ᱦᱚᱸ ᱡᱚᱛᱚ ᱡᱚᱛᱚ ᱦᱚᱲᱜᱮ ᱱᱟᱯᱟᱭ ᱜᱮ ᱢᱮᱱᱟᱜ ᱠᱟᱜ ᱞᱮᱭᱟ ᱱᱤᱛᱚᱜ ᱫᱚ᱾
ᱟᱪᱷᱟ ᱦᱳᱭᱻᱦᱳᱭ ᱾
ᱟᱨ ᱫᱤᱭᱮ ᱛᱟᱦᱚᱞᱮ ᱜᱚᱝᱠᱮ ᱪᱮᱫ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ ᱫᱚ? ᱦᱳᱭᱻᱦᱳᱭᱻᱦᱳᱭ, ᱱᱟᱯᱟᱭ ᱜᱮ ᱥᱮ?
ᱚ
ᱡᱚᱛᱚ ᱦᱚᱲ ᱱᱟᱯᱟᱭ ᱵᱚᱱ ᱛᱟᱦᱮᱸ ᱞᱮᱱ ᱠᱷᱟᱱ ᱡᱚᱛᱚ ᱦᱚᱲ ᱜᱮ ᱱᱟᱯᱟᱭ᱾ ᱛᱟᱦᱚᱞᱮ ᱜᱚᱝᱠᱮ ᱪᱮᱫ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ ᱱᱤᱛᱚᱜ ᱫᱚ?
ᱪᱮᱫ ᱦᱚᱸ ᱵᱟᱝ, ᱜᱚᱝᱠᱮ ᱚᱲᱟᱜ ᱠᱚᱨᱮ ᱜᱮ᱾ ᱚᱲᱟᱜ ᱠᱚᱨᱮ ᱜᱮ ᱛᱮᱦᱮ ᱵᱟᱲᱟ ᱦᱳᱭᱳᱜᱼᱟ ᱱᱮᱛᱳᱜ ᱫᱷᱟᱵᱤᱡ ᱫᱚ ᱾
ᱚ ᱟᱪᱷᱟᱻᱟᱪᱷᱟ ᱦᱳᱭᱻ ᱦᱳᱭ ᱪᱮᱫ ᱵᱤᱱ ᱪᱤᱠᱟᱹᱭᱟ᱾
ᱚ ᱟᱵ ᱟᱵᱤᱱ ᱫᱚ ᱪᱮᱫ ᱵᱮᱱ ᱪᱤᱠᱟ ᱵᱟᱲᱟᱭᱮᱫ ᱛᱟᱦᱮᱸᱫ ᱚᱲᱟᱜ ᱠᱚᱨᱮ, ᱟᱨ ᱥᱮᱨᱢᱟ ᱫᱟᱜ ᱠᱚᱫᱚ ᱡᱟᱹᱲᱤᱭᱟ ᱯᱮ ᱠᱟᱱᱟ ᱥᱮ ᱵᱟᱝ?
ᱦᱳᱭ ᱦᱳᱭ ᱟᱹᱞᱤᱧ ᱥᱮᱫ ᱫᱚ ᱱᱟᱜ ᱠᱷᱟᱱ ᱥᱮᱨᱢᱟ ᱡᱟᱹᱲᱤ ᱫᱟᱜ ᱡᱟᱹᱲᱤ ᱫᱚ, ᱩᱱᱟᱹᱜ ᱫᱚ ᱱᱟᱜ ᱠᱷᱟᱱ ᱵᱟᱭ ᱡᱟᱹᱲᱤ ᱟᱞᱤᱧ ᱠᱟᱱᱟ᱾ ᱚᱱᱠᱟ ᱦᱚᱲ ᱞᱚᱦᱚᱫ ᱞᱮᱠᱟ ᱫᱚᱭ ᱡᱟᱹᱲᱤ ᱵᱟᱲᱟᱭᱮᱫ ᱜᱮᱭᱟ ᱟᱨ ᱚᱱᱠᱟ ᱠᱷᱮᱛ ᱵᱟᱹᱭᱦᱟᱹᱲ ᱠᱚᱨᱮᱜ ᱫᱟᱜ ᱛᱤᱸᱜᱩ ᱞᱮᱠᱟ ᱫᱚ ᱵᱟᱭ ᱡᱟᱹᱲᱤᱭᱟᱞᱮ ᱠᱟᱱᱟ᱾
ᱚ ᱦᱳᱭᱻᱦᱳᱭᱻᱦᱳᱭ, ᱟᱸᱡᱚᱢ ᱜᱮ ᱟᱸᱡᱚᱢ ᱜᱮ
ᱠᱟᱱᱟᱝ ᱡᱟᱹᱥᱛᱤ ᱧᱚᱜ ᱫᱚ ᱟᱣᱨᱤ ᱫᱟᱜ ᱟᱞᱮᱭᱟᱭ, ᱟᱨ ᱱᱤᱛᱚᱜ ᱫᱚ ᱠᱟᱹᱢᱤ ᱵᱟᱲᱟ ᱟᱨ, ᱟᱨ ᱱᱤᱛᱚᱜ ᱫᱚ ᱠᱟᱹᱢᱤ ᱵᱟᱲᱟ ᱵᱚᱞᱛᱮ ᱫᱚ ᱱᱤᱛᱚᱜ ᱫᱚ ᱚᱱᱮ ᱠᱷᱮᱛ ᱠᱚᱜᱮ ᱜᱷᱟᱹᱭ ᱠᱚ ᱛᱚᱞ ᱵᱟᱲᱟ ᱠᱟᱜ ᱦᱩᱭᱩᱜ ᱠᱟᱱᱟ᱾ ᱟᱨ ᱟᱲᱮ ᱠᱚ ᱞᱟᱜ ᱵᱟᱲᱟ ᱠᱟᱜ ᱦᱩᱭᱩᱜ ᱠᱟᱱᱟ᱾ ᱟᱫᱚ ᱚᱱᱠᱟ ᱚᱱᱠᱟ ᱡᱟᱹᱥᱛᱤ ᱧᱚᱜ ᱫᱟᱜ ᱵᱟᱹᱱᱩᱜ ᱛᱮ, ᱚᱱᱠᱟ ᱨᱚᱦᱚᱭ ᱠᱚᱫᱚ ᱟᱹᱣᱨᱤ ᱞᱮ ᱮᱛᱚᱦᱚᱵ ᱫᱟᱲᱮ
ᱚᱻ ᱟᱯᱮ ᱦᱚᱸ ᱵᱟᱯᱮ ᱮᱦᱚᱵ ᱠᱟᱱᱟ ᱵᱟᱝ?
ᱦᱳᱭᱻᱦᱳᱭᱻᱦᱳᱭ, ᱟᱫᱚ ᱜᱚᱢᱠᱮ ᱟᱹᱵᱤᱱ ᱥᱮᱫ ᱜᱮ ᱪᱮᱫ ᱞᱮᱠᱟ ᱫᱟᱜ ᱡᱟᱹᱲᱤ ᱠᱚ, ᱨᱚᱦᱚᱭ ᱠᱚ ᱛᱤᱱᱟᱹᱜ ᱚᱵᱽᱫᱤ?
ᱟᱸᱻ ᱟᱹᱞᱤᱧ ᱥᱮᱫ ᱫᱚ ᱱᱚᱜᱼᱚᱭ ᱫᱟᱜ ᱡᱟᱹᱲᱤ ᱠᱚᱫᱚ ᱦᱟᱸᱜ ᱞᱟᱦᱟ ᱫᱚ ᱟᱹᱰᱤ ᱫᱤᱱ ᱠᱷᱚᱱ ᱡᱮᱭᱥᱮ ᱵᱚᱞᱮ ᱯᱚᱱᱨᱚ ᱵᱤᱥ ᱫᱤᱱ ᱠᱷᱚᱜ ᱵᱟᱭ ᱫᱟᱜ ᱠᱟᱜ ᱞᱮ ᱛᱟᱦᱮᱸᱫ ᱟᱫᱚ ᱱᱚᱜᱼᱚᱭ ᱵᱟᱨᱯᱮ ᱫᱤᱱ ᱦᱩᱭᱩᱜ ᱠᱟᱱ ᱜᱮ ᱢᱤᱫ ᱞᱟᱝᱞᱮ ᱫᱟᱜ ᱤᱫᱤ ᱞᱮᱱᱠᱷᱟᱱ ᱟᱨ ᱱᱤᱛ ᱦᱚᱸ ᱵᱚᱞᱮ ᱥᱮᱨᱢᱟ ᱫᱟᱜ ᱫᱚ ᱡᱟᱹᱲᱤ ᱛᱮᱜᱮ ᱦᱮᱱᱟᱜᱼᱟ ᱵᱚᱞᱮ ᱾ ᱟᱨ ᱮ ᱦᱳᱭᱻ, ᱦᱳᱭ ᱟᱨ ᱦᱩᱲᱩ ᱠᱚᱫᱚ ᱟᱨ ᱟᱞᱮ ᱦᱚᱸ ᱟᱹᱣᱨᱤ ᱞᱮ ᱮᱦᱚᱵᱚᱜᱼᱟ ᱾ ᱨᱚᱦᱚᱭ ᱠᱚᱫᱚ ᱦᱟᱸᱜ᱾
ᱚᱸ ᱟᱪᱷᱟᱻᱟᱪᱷᱟ, ᱛᱟᱦᱚᱞᱮ ᱟᱹᱵᱤᱱ ᱥᱮᱫ ᱦᱚᱸ ᱟᱹᱣᱨᱤ ᱠᱚ ᱮᱛᱚᱦᱚᱵ ᱫᱟᱲᱮᱭᱟᱜᱼᱟ ᱦᱩᱲᱩ ᱨᱚᱦᱚᱭ ᱠᱚᱫᱚ?
ᱦᱳᱭᱻᱦᱳᱭ ᱦᱚᱲ ᱠᱚᱫᱚ ᱠᱚ ᱮᱦᱚᱵ ᱵᱟᱲᱟᱭ ᱫᱟᱠᱚ ᱟᱨ ᱪᱮᱫ ᱠᱚ ᱢᱮᱱᱟ ᱩᱱᱠᱩ ᱫᱚᱠᱚ ᱠᱤᱪᱷᱩ ᱜᱟᱱ ᱦᱚᱲ ᱫᱚ, ᱟᱫᱷᱟ ᱠᱮᱫᱟ ᱠᱚ ᱠᱤᱪᱷᱩ ᱜᱟᱱ ᱦᱚᱲ ᱫᱚ ᱪᱟᱵᱟ ᱞᱮᱠᱟ ᱦᱮᱱᱟᱜ ᱠᱚᱣᱟ᱾ ᱟᱫᱚ ᱵᱚᱞᱮ ᱜᱟᱹᱪᱷᱤ ᱠᱟᱹᱴᱤᱡ ᱜᱮ ᱛᱮᱦᱮᱸ ᱠᱟᱱ ᱤᱭᱟᱹᱛᱮ ᱟᱫᱚ ᱟᱞᱮ ᱫᱚ ᱵᱟᱝ ᱦᱟᱸᱜ ᱞᱮ ᱮᱦᱚᱵᱼᱟ ᱱᱤᱛ ᱫᱷᱟᱹᱵᱤᱡ ᱛᱮ
ᱚᱻ ᱟᱪᱷᱟᱻᱟᱪᱷᱟ, ᱦᱳᱭᱻᱦᱳᱭ ᱾ ᱛᱚ ᱵᱟᱝ ᱦᱟᱨᱟ ᱞᱮᱱᱠᱷᱟᱱ ᱛᱚ ᱵᱟᱝ ᱜᱟᱱᱚᱜᱼᱟ ᱥᱮ ᱚᱱᱟ ᱢᱟ ᱦᱳᱭ ᱴᱷᱤᱠ ᱠᱟᱛᱮᱜ ᱜᱮ ᱨᱚᱦᱚᱭ ᱵᱷᱟᱹᱜᱤᱜᱼᱟ᱾
ᱦᱳᱭ ᱦᱳᱭ ᱦᱳᱭ ᱚᱱᱟ ᱤᱭᱟᱹ ᱛᱮᱜᱮ᱾
ᱛᱷᱚᱲᱟ ᱫᱚ ᱱᱤᱛᱚᱜ ᱫᱚ ᱜᱟᱹᱪᱷᱤ ᱠᱚᱫᱚ ᱦᱟᱸᱜ ᱦᱟᱨᱟ ᱵᱟᱲᱟ ᱠᱟᱱ ᱜᱮᱭᱟ, ᱟᱫᱚ ᱱᱚᱜᱼᱚᱭ ᱜᱟᱯᱟ ᱢᱮᱭᱟᱝ ᱠᱷᱚᱱ ᱜᱮᱞᱮ ᱮᱦᱚᱵᱟ ᱦᱟᱸᱜ᱾
ᱚ ᱟᱪᱪᱷᱟ ᱟᱪᱷᱟ ᱟᱪᱷᱟ ᱛᱟᱦᱚᱞᱮ ᱜᱚᱢᱠᱮ ᱟᱹᱵᱤᱱ ᱫᱚ ᱱᱟᱜ ᱠᱷᱟᱱ ᱚᱠᱟ ᱦᱤᱥᱟᱹᱵ ᱫᱚ ᱚᱠᱟ ᱴᱚᱴᱷᱟ ᱵᱮᱱ ᱯᱟᱲᱟᱜ ᱠᱟᱱᱛᱮ ᱵᱤᱨ ᱵᱩᱨᱩ ᱴᱚᱴᱷᱟ ᱥᱮ ᱚᱱᱠᱟ ᱫᱚ
ᱦᱚ ᱟᱞᱮ ᱫᱚ ᱮᱻᱥᱮ ᱵᱤᱴ ᱴᱟᱴᱷᱟ ᱞᱮ ᱯᱟᱲᱟᱜ ᱛᱟᱦᱮᱱᱟ᱾ ᱵᱤᱨ ᱜᱮ ᱦᱮᱱᱟᱜ ᱛᱟᱞᱮᱭᱟ ᱵᱩᱨᱩ ᱠᱚᱫᱚ ᱦᱟᱸᱜ ᱵᱟᱝ ᱦᱟᱜ ᱢᱮᱱᱟᱜ ᱛᱟᱞᱮᱭᱟ ᱵᱤᱨ ᱜᱮ ᱦᱮᱱᱟᱜᱼᱟ ᱠᱷᱟᱹᱞᱤ᱾ ᱟᱨ ᱟᱹᱵᱤᱱ ᱫᱚ?
ᱟᱹᱞᱤᱧ ᱦᱚᱸ ᱜᱚᱝᱠᱮ ᱱᱟᱜᱠᱷᱟᱱ ᱚᱱᱠᱟ ᱦᱤᱥᱟᱹᱵᱽ ᱛᱮᱫᱚ ᱟᱹᱞᱤᱧ ᱥᱮᱫ ᱦᱚᱸ ᱵᱩᱨᱩ ᱠᱚᱫᱚ ᱵᱟᱹᱱᱩᱜ ᱠᱟᱜ ᱜᱮᱭᱟ᱾ ᱟᱹᱞᱤᱧ ᱦᱚᱸ ᱡᱟᱦᱟᱸ ᱫᱚ, ᱴᱟᱺᱰᱤ ᱴᱩᱯᱨᱤ ᱴᱚᱴᱷᱟ ᱵᱚᱱ ᱢᱮᱛᱟᱜ ᱠᱟᱱᱟ, ᱚᱱᱟ ᱜᱮᱞᱤᱧ ᱯᱟᱲᱟᱜ ᱠᱟᱱᱟ᱾ ᱟᱨ ᱟᱹᱞᱤᱧ ᱥᱮᱫ ᱫᱚ ᱵᱤᱨ ᱫᱚ ᱢᱮᱱᱟᱜ ᱟᱠᱟᱫ ᱜᱮᱭᱟ ᱚᱱᱠᱟ ᱛᱷᱚᱲᱟ ᱛᱷᱚᱲᱟ ᱱᱟᱥᱮ ᱱᱟᱥᱮ ᱫᱚ᱾
ᱟᱨ ᱚᱱᱟ ᱵᱩᱨᱩ ᱠᱚᱫᱟ ᱵᱟᱹᱱᱩᱜ ᱟᱠᱟᱫᱟ᱾ ᱟᱫᱚ ᱛᱟᱦᱚᱞᱮ ᱡᱚᱢ ᱵᱟᱲᱟ ᱠᱮᱫ ᱵᱤᱱ ᱥᱮ ᱟᱹᱣᱨᱤ?
ᱟᱹᱣᱨᱤ ᱳᱭ ᱵᱟᱥᱠᱮ ᱫᱚᱞᱤᱧ ᱡᱚᱢ ᱠᱟᱫ ᱜᱮᱭᱟ ᱦᱟᱸᱜ ᱟᱨ ᱱᱚᱜᱼᱚᱭ ᱟᱢᱟᱜ ᱡᱟᱱᱫᱷᱟᱣ ᱟᱣᱨᱤᱭᱟᱜ ᱚᱠᱛᱚ ᱠᱚ ᱟᱫᱚ ᱟᱫᱚ ᱡᱚᱢ ᱟᱹᱞᱤᱧ ᱦᱟᱸᱜ ᱚᱱᱟ ᱫᱟᱸᱜ᱾ ᱟᱹᱵᱤᱱ ᱦᱳᱭ ᱟᱵᱤᱱ ᱵᱮᱱ ᱡᱚᱢ ᱠᱮᱜᱼᱟ?
ᱦᱳᱭ ᱟᱹᱞᱤᱧ ᱦᱚᱸ ᱱᱟᱜ ᱠᱷᱟᱱ ᱡᱚᱢ ᱵᱟᱲᱟ ᱠᱟᱛᱮᱜ ᱜᱮ ᱫᱩᱲᱩᱵ ᱵᱟᱲᱟ ᱦᱩᱭᱩ ᱠᱟᱱᱟ ᱟᱨ ᱟᱹᱞᱤᱧ ᱫᱚ ᱱᱟᱜ ᱠᱷᱟᱱ ᱚᱱᱮ ᱫᱟᱜ ᱢᱟᱲᱤ ᱞᱤᱧ ᱡᱚᱢ ᱵᱟᱲᱟᱠᱮᱜᱼᱟ᱾
ᱟᱪᱪᱷᱟ ᱢᱚᱛᱞᱚᱵ ᱵᱟᱥᱠᱮᱼᱟᱹᱜ ᱡᱚᱢ ᱠᱮᱜᱼᱟ᱾
ᱦᱳᱭ ᱦᱳᱭ ᱵᱟᱥᱠᱮᱭᱟᱜ ᱫᱚ ᱦᱮᱸ ᱛᱮᱦᱮᱧ ᱜᱮ ᱢᱟᱱᱮ ᱤᱥᱤᱱᱟᱜ ᱜᱮ ᱟᱫᱚ ᱚᱱᱟ ᱟᱞᱮ ᱫᱚ ᱫᱟᱜ ᱢᱟᱲᱤ ᱞᱮ ᱢᱮᱛᱟᱜᱼᱟ᱾ ᱵᱟᱥᱠᱮᱭᱟᱜ ᱫᱚ ᱵᱟᱞᱮ ᱢᱮᱛᱟᱜᱼᱟ ᱚᱱᱟ᱾
ᱦᱳᱭ ᱟᱫᱚ ᱵᱟᱥᱠᱮᱭᱟᱜ ᱫᱚ ᱟᱞᱮ ᱫᱚᱞᱮ ᱢᱮᱛᱟᱜ ᱛᱟᱦᱮᱱᱟ ᱵᱚᱞᱮ ᱚᱱᱟ ᱥᱮᱛᱟᱜ ᱫᱚ ᱵᱟᱥᱠᱮᱭᱟᱜ ᱞᱮ ᱢᱮᱛᱟᱜᱼᱟ᱾ ᱟᱫᱚ ᱢᱟᱸᱡᱟᱱ ᱫᱚ ᱦᱟᱸᱜ ᱛᱤᱠᱤᱱ᱾
ᱟᱪᱷᱟ ᱚ ᱟᱪᱪᱷᱟ ᱟᱪᱪᱷᱟ ᱟᱨ ᱧᱤᱫᱟᱹ ᱫᱚ?
ᱧᱤᱫᱟᱹ ᱫᱚ ᱠᱤᱫᱩᱜ
ᱟᱪᱷᱟ ᱟᱪᱷᱟ ᱟᱪᱷᱟ ᱧᱤᱫᱟᱹ ᱫᱚ ᱠᱤᱫᱩᱵ ᱟᱨ ᱥᱤᱛᱩᱝ ᱵᱮᱲᱟ ᱫᱚ ᱛᱤᱠᱤᱱ᱾
ᱦᱮᱸ ᱛᱤᱠᱤᱱ ᱫᱚᱞᱮ ᱢᱮᱛᱟᱜ ᱛᱟᱦᱮᱱᱟ ᱢᱟᱸᱡᱟᱱ᱾
ᱛᱤᱠᱤᱱ ᱫᱚ ᱢᱟᱸᱡᱟᱱ ᱾
ᱦᱮᱸ ᱟᱨ ᱥᱮᱛᱟᱜ ᱵᱮᱲᱟ ᱫᱚ ᱵᱟᱥᱠᱮᱭᱟᱜ, ᱛᱤᱠᱤᱱ ᱫᱚ ᱢᱟᱡᱟᱱ ᱟᱨ ᱟᱨ ᱟᱹᱭᱩᱵ ᱵᱮᱞᱟ ᱫᱚ ᱦᱟᱸᱜ ᱠᱤᱫᱩᱵ᱾
ᱚ ᱟᱪᱷᱟ ᱟᱪᱷᱟ ᱟᱪᱷᱟ ᱟᱪᱷᱟ
ᱟᱨ ᱟᱯᱮᱥᱮᱫ ᱫᱚ ᱪᱮᱫ ᱞᱮᱠᱟ ᱠᱚ ᱢᱮᱱ ᱛᱟᱦᱮᱱᱟ?
ᱦᱮᱸ ᱟᱹᱞᱤᱧ ᱫᱚ ᱜᱚᱝᱠᱮ ᱱᱟᱜ ᱠᱷᱟᱱ ᱟᱹᱞᱤᱧ ᱥᱮᱫ ᱦᱚᱸ ᱚᱱᱠᱟ ᱥᱮᱛᱟᱜ ᱵᱮᱲᱟ ᱫᱚ ᱞᱟᱹᱭᱟᱠᱚ ᱚᱱᱠᱟ ᱫᱟᱜ ᱢᱟᱹᱲᱤ ᱠᱚ ᱡᱚᱢ ᱵᱟᱲᱟ ᱦᱩᱭᱱᱟ ᱟᱞᱮ ᱫᱚ᱾ ᱩᱱᱟᱹᱜ ᱴᱟᱜ ᱫᱚ ᱟᱹᱞᱤᱧ ᱫᱚ ᱱᱟᱜ ᱠᱷᱟᱱ ᱵᱟᱞᱤᱧ ᱵᱟᱰᱟᱭᱟ ᱟᱞᱮᱥ ᱫᱚ ᱚᱱᱠᱟ ᱵᱟᱠᱚ ᱞᱟᱹᱭ ᱵᱟᱲᱟᱭ ᱜᱮᱭᱟ᱾ ᱦᱟᱸ ᱚᱰᱮ ᱪᱮᱫ ᱟᱨ ᱡᱟᱛᱤᱠ ᱦᱮᱸ ᱛᱤᱠᱤᱱ ᱵᱮᱲᱟ ᱨᱮᱱᱟᱜ ᱫᱟᱠᱟ ᱚᱱᱟ ᱢᱟᱸᱡᱟᱱ ᱜᱮᱠᱚ ᱞᱟᱹᱭᱟ ᱟᱞᱮ ᱥᱮᱫ᱾
ᱟᱪᱪᱷᱟ ᱦᱳᱭ
ᱟᱨ ᱧᱤᱫᱟᱹ ᱵᱮᱲᱟ ᱦᱚᱸ ᱚᱱᱟ ᱠᱤᱫᱩᱜ ᱜᱮᱠᱚ ᱞᱟᱹᱭᱟ᱾
ᱟᱪᱪᱷᱟ ᱵᱚᱞᱮ ᱚᱱᱟ ᱥᱮᱛᱟᱜ ᱵᱮᱲᱟ ᱨᱮᱭᱟᱜ ᱜᱮ
ᱦᱳᱭ ᱦᱳᱭ ᱦᱳᱭ ᱥᱮᱛᱟᱜ ᱨᱮᱱᱟᱜ ᱠᱟᱹᱴᱤᱡ ᱵᱷᱮᱜᱟᱨ ᱜᱮᱭᱟ ᱟᱹᱵᱤᱱ ᱪᱮᱫ ᱫᱚ ᱵᱟᱥᱠᱮᱭᱟ ᱟᱨ ᱟᱹᱞᱤᱧ ᱥᱮᱫ ᱫᱚ ᱚᱱᱠᱟ ᱢᱟᱱᱮ ᱫᱟᱜ ᱢᱟᱹᱲᱤ ᱠᱚ ᱞᱟᱹᱭᱟ᱾
ᱦᱳᱭ ᱦᱳᱭ ᱟᱫᱚ ᱟᱵᱮᱱ ᱵᱮᱱ ᱵᱩᱡᱟᱹᱶ ᱠᱮᱜᱼᱟ ᱵᱟᱥᱠᱮᱭᱟᱜ ᱫᱚ ᱵᱚᱞᱮ ᱦᱚᱞᱟ ᱱᱟᱜ ᱵᱮᱱ ᱢᱤᱤᱥ ᱠᱮᱜᱼᱟ ᱟᱵᱮᱱ ᱫᱚ᱾
ᱦᱳᱭ ᱦᱳᱭ ᱦᱳᱭ ᱟᱹᱞᱤᱧ ᱫᱚ ᱠᱷᱟᱱ ᱱᱚᱝᱠᱟ ᱧᱚᱜ ᱜᱮᱞᱤᱧ ᱵᱩᱡᱽ ᱠᱮᱫᱼᱟ᱾ ᱟᱫᱚ ᱟᱹᱵᱤᱱ ᱥᱮᱫ ᱫᱚ ᱱᱟᱜ ᱠᱷᱟᱱ ᱚᱱᱟ ᱞᱚᱞᱚᱣᱟᱜ ᱜᱮ ᱚᱱᱠᱟ ᱠᱚ ᱞᱟᱹᱭᱟ ᱟᱨᱠᱤ ᱛᱮᱦᱮᱧᱟᱜ ᱜᱮ ᱵᱟᱝ?
ᱦᱳᱭ ᱦᱳᱭ ᱦᱭ ᱥᱮᱛᱟᱜ ᱡᱚᱱ ᱫᱚ ᱵᱚᱞᱮ ᱞᱮ ᱵᱟᱥᱠ ᱞᱮ
ᱦᱳᱭ ᱦᱳᱭ ᱟᱹᱵᱤᱱ ᱴᱷᱮᱱ ᱡᱟᱭᱦᱳᱠ ᱥᱮᱬᱟ ᱠᱮᱫᱟᱞᱤᱧ ᱚᱱᱠᱟ ᱮᱴᱟᱜ ᱨᱮᱱᱟᱜ ᱴᱚᱴᱷᱟ ᱟᱹᱰᱤ ᱨᱚᱠᱚᱢ ᱠᱚ ᱞᱟᱹᱭᱟ ᱥᱮ ᱟᱵᱚ ᱢᱟ ᱡᱷᱚᱛ ᱡᱚᱛᱚ ᱫᱚ ᱵᱟᱝ ᱢᱤᱫᱳᱜ-ᱟ ᱥᱮ ᱟᱞᱟᱫᱟ ᱴᱳᱴᱷᱟ ᱨᱮ ᱟᱞᱟᱫᱟ ᱟᱞᱟᱫᱟ ᱨᱳᱠᱳᱢ ᱠᱚ ᱞᱮᱭᱟ᱾
ᱦᱳᱭ ᱦᱳᱭ, ᱟᱨ ᱟᱵᱚ ᱫᱚ ᱥᱟᱱᱟᱢ ᱠᱤᱪᱷᱩ ᱜᱮᱥᱮ ᱟᱨ ᱥᱚᱨᱦᱟᱭ ᱦᱚᱸ ᱵᱷᱮᱜᱟᱨ ᱵᱷᱮᱜᱟᱨ ᱡᱟᱭᱟᱨᱮ, ᱟᱞᱟᱜ ᱟᱫᱚ ᱥᱳᱭ ᱫᱚᱵᱚᱱ ᱢᱟᱱᱟᱣ ᱛᱟᱦᱮᱱᱟᱺ
ᱦᱳᱭ ᱦᱳᱭ ᱟᱞᱟᱜᱽ ᱡᱟᱭᱜᱟᱟᱨ ᱨᱮ ᱟᱞᱟᱜᱽ ᱨᱚᱠᱚᱢ ᱟᱸᱜ ᱞᱟᱠᱪᱟᱨ ᱠᱚ ᱦᱩᱭᱩᱜ ᱜᱮᱭᱟ ᱛᱟᱦᱚᱞᱮ ᱜᱚᱝᱠᱮ ᱟᱹᱵᱤᱱ ᱥᱮᱫ ᱫᱚ ᱚᱱᱟ ᱡᱟᱦᱟᱸ ᱵᱚ ᱢᱟᱜ ᱢᱚᱬᱮ ᱥᱮ ᱵᱟᱦᱟ ᱥᱮ ᱠᱟᱨᱟᱢ ᱥᱮ ᱫᱟᱸᱥᱟᱭ ᱥᱚᱨᱦᱟᱭ ᱚᱱᱟ ᱠᱚᱫᱚ ᱡᱚᱛᱚ ᱜᱮ ᱦᱩᱭᱩᱜ ᱜᱮᱭᱟ ᱛᱚ?
ᱱᱚᱜᱼᱚᱭ ᱵᱚᱞᱮ ᱨᱮᱱᱟᱜ ᱡᱟᱦᱟᱸ ᱥᱟᱱᱟᱢ ᱢᱮ ᱢᱮᱱ ᱠᱮᱜᱼᱟ ᱠᱟᱨᱟᱢ ᱦᱩᱭᱩᱜ ᱛᱟᱦᱮᱱ ᱜᱮᱭᱟ᱾ ᱟᱨ ᱫᱟᱸᱥᱟᱭ ᱦᱩᱭᱩᱜ ᱛᱟᱸᱦᱮᱱ ᱜᱮᱭᱟ ᱟᱫᱚ ᱤᱭᱟᱹ ᱠᱚᱫᱚᱚ ᱵᱟᱝ ᱦᱩᱭᱩᱜ ᱵᱟᱲᱟᱜ ᱛᱟᱦᱮᱱᱟ ᱢᱟᱜᱽ ᱢᱚᱬᱮ ᱫᱚ᱾
ᱚ ᱟᱪᱪᱷᱟ ᱪᱷᱟ ᱪᱷᱟ ᱚᱱᱟ ᱫᱚ ᱵᱟᱝ ᱠᱷᱟᱱ ᱵᱟᱝ ᱦᱩᱭᱩᱜᱼᱟ᱾ ᱦᱳᱭ ᱦᱳᱭ ᱟᱹᱞᱤᱧ ᱥᱮᱫ ᱫᱚ ᱱᱟᱜ ᱠᱷᱟᱱ ᱟᱵᱚ ᱥᱟᱱᱛᱟᱲᱟᱜ ᱡᱟᱦᱟᱸ ᱞᱮᱠᱟ ᱱᱟᱝ ᱟᱹᱨᱤᱪᱟᱹᱞᱤ ᱥᱮ ᱞᱟᱭᱼᱞᱟᱠᱪᱟᱨ ᱠᱚ ᱢᱮᱱᱟᱜ ᱟᱠᱟᱫ ᱛᱟᱵᱚᱱᱟ ᱟᱹᱞᱤᱧ ᱥᱮᱫ ᱫᱚ ᱱᱟᱜ ᱠᱷᱟᱱ ᱡᱷᱚᱛᱚ ᱜᱮ ᱦᱩᱭ ᱵᱟᱲᱟᱜ ᱜᱮᱭᱟ᱾
ᱳᱸ ᱟᱪᱪᱷᱟ ᱚᱱᱟ ᱚᱱᱟ ᱫᱚ ᱪᱮᱫ
ᱟᱵᱟᱨ, ᱦᱮᱸ?
ᱟᱨ ᱚᱱᱟ ᱢᱟᱜ ᱢᱚᱬᱮ ᱫᱚ ᱵᱚᱞᱮ ᱪᱮᱫ ᱞᱮᱠᱟ ᱠᱚ ᱢᱟᱱᱟᱣ ᱵᱟᱲᱟᱭ ᱛᱟᱦᱮᱱᱟ ᱵᱚᱞᱮ ᱪᱮᱫᱮ ᱞᱮᱠᱟ ᱠᱳ ᱯᱩᱡᱟᱹᱭ ᱛᱟᱦᱮᱸᱱ? ᱚᱱᱟ ᱠᱟᱹᱴᱤ ᱢᱟᱱᱮ ᱞᱮᱭ ᱦᱚᱪᱚ ᱟᱠᱟᱫᱤᱧ,
ᱟᱫᱚ ᱢᱟᱜ ᱢᱚᱬᱮ ᱫᱚ ᱱᱟᱜ ᱠᱷᱟᱱ ᱡᱟᱦᱟᱸ ᱟᱵᱚ ᱵᱟᱦᱟ ᱵᱚᱱ ᱵᱚᱸᱜᱟᱭ ᱫᱟ ᱥᱮ, ᱟᱫᱚ ᱚᱱᱟ ᱵᱟᱦᱟ ᱠᱷᱚᱱ ᱫᱚ ᱠᱟᱹᱴᱤᱡ ᱵᱷᱮᱜᱟᱨ ᱧᱚᱜ ᱜᱮᱭᱟ ᱵᱟᱠᱷᱟᱱ ᱫᱚ ᱢᱤᱫ ᱫᱚ ᱢᱤᱫ ᱜᱮᱭᱟ ᱚᱱᱟᱠᱤᱱ ᱫᱚ ᱵᱟᱦᱟ ᱥᱮ ᱢᱟᱜ ᱢᱚᱬᱮ ᱫᱚ᱾ ᱟᱫᱚ ᱢᱟᱜ, ᱢᱟᱜ ᱢᱚᱬᱮ ᱫᱚ ᱟᱹᱰᱤ ᱡᱟᱸᱠᱼ ᱡᱚᱢᱚᱠ ᱜᱮ ᱦᱩᱭᱩᱜ ᱜᱮᱭᱟ ᱟᱨ ᱵᱟᱦᱟᱜ ᱢᱚᱬᱮ ᱨᱮᱫᱚ ᱠᱟᱹᱴᱤᱡ ᱫᱚ ᱡᱟᱦᱟᱸ ᱫᱚ ᱵᱟᱦᱟ ᱞᱮᱠᱟᱜᱮ ᱩᱢ ᱥᱮ ᱥᱟᱹᱨᱫᱤ ᱥᱮ ᱡᱟᱞᱮ ᱢᱟᱦᱟ ᱚᱱᱟ ᱦᱚᱸ ᱢᱟᱜ ᱢᱚᱬᱮ ᱦᱚᱸ ᱚᱱᱠᱟᱜᱮ ᱟᱫᱚ ᱢᱟᱜ ᱢᱚᱬᱮ ᱨᱮᱫᱚ ᱱᱟᱜ ᱠᱷᱟᱱ ᱚᱱᱠᱟ ᱫᱟᱲᱮ ᱠᱚ ᱠᱟᱹᱴᱤᱡ ᱡᱟᱹᱥᱛᱤ ᱧᱚᱜ ᱠᱚ ᱞᱟᱜᱟᱜᱼᱟ᱾
ᱟᱪᱪᱷᱟ ᱳ ᱟᱪᱷᱟ ᱫᱟᱬᱮ ᱦᱳᱭ ᱵᱩᱡᱷᱟᱹᱳ ᱠᱮᱫᱟ ᱞᱤᱧ᱾
ᱦᱳᱭ ᱡᱟᱦᱟᱸ ᱫᱚ ᱫᱟᱲᱮ ᱵᱚᱸᱜᱟ ᱵᱩᱨᱩ ᱨᱮ ᱩᱱᱠᱩ ᱡᱟᱦᱟᱸ ᱫᱚ ᱩᱱᱠᱩ ᱢᱮᱨᱚᱢ ᱥᱮ ᱩᱱᱠᱩ ᱠᱟᱹᱴᱤᱡ ᱡᱟᱹᱥᱛᱤ ᱧᱚᱜ ᱠᱚ ᱞᱟᱜᱼᱟ ᱢᱟᱜ ᱢᱚᱬᱮ ᱨᱮᱫᱚ᱾ ᱟᱨ ᱵᱟᱦᱟ ᱨᱮᱫᱚ ᱩᱱᱟᱹᱜ ᱫᱚ ᱵᱟᱝᱠᱚ ᱞᱟᱜᱟᱜᱼᱟ ᱥᱤᱢ ᱥᱮ ᱢᱤᱫᱴᱤᱱ ᱥᱮ ᱵᱟᱨᱭᱟ ᱢᱮᱨᱚᱢ ᱛᱠᱚ ᱠᱚ ᱢᱟᱨᱠᱮ ᱠᱚ ᱯᱟᱨᱚᱢᱚᱜᱼᱟ ᱵᱟᱦᱟ ᱫᱚ,
ᱦᱳᱭ ᱦᱳᱭ᱾
ᱢᱟᱜ ᱢᱚᱬᱮ ᱫᱚ ᱠᱟᱹᱴᱤᱡ ᱡᱟᱹᱥᱛᱤ ᱧᱚᱜ ᱜᱮ ᱞᱟᱜᱟᱜ ᱟᱠᱚ ᱚᱱᱟ ᱫᱟᱲᱮ ᱠᱚ, ᱟᱫᱚ ᱯᱩᱡᱟᱹ ᱫᱚ ᱢᱤᱫ ᱫᱚ ᱢᱤᱫ ᱜᱤᱭᱟᱹᱟᱫᱚ ᱚᱱᱟ ᱠᱟᱹᱴᱤᱡ ᱚᱱᱟ ᱫᱚ ᱫᱟᱲᱮ ᱵᱟᱹᱲᱛᱤ ᱠᱚ ᱞᱟᱜᱟᱜᱼᱟ ᱮᱭ ᱢᱟᱜ ᱢᱚᱬᱮ ᱫᱚ ᱚᱱᱟ ᱟᱨᱠᱤ ᱵᱷᱮᱜᱟᱨ ᱜᱮᱭᱟ᱾
ᱚ ᱟᱪᱪᱷᱟ ᱜᱚᱝᱠᱮ ᱛᱚᱵᱮ ᱚᱱᱟᱨᱮ ᱟᱹᱞᱤᱧ ᱵᱟᱲᱟᱭ ᱦᱚ ᱪᱮ ᱟᱨ ᱤᱭᱟᱹ ᱠᱚᱫᱚ ᱵᱚᱞᱮ ᱮᱱᱮᱡ ᱥᱮᱨᱮᱧ ᱠᱚᱫᱚ ᱚᱱᱟ ᱫᱚ ᱦᱩᱭ ᱵᱟᱲᱟᱜ ᱠᱟᱱ ᱜᱮᱭᱟ?
ᱦᱳᱭ ᱦᱳᱭ ᱮᱱᱮᱡ ᱥᱮᱨᱮᱧ ᱫᱚ ᱱᱟᱜ ᱠᱷᱟᱱ ᱵᱟᱱᱟᱨ ᱨᱮᱜᱮ ᱡᱚᱯᱲᱟᱣ ᱢᱮᱱᱟᱜ ᱠᱟᱫᱟ᱾ ᱡᱮᱢᱚᱱ ᱵᱟᱦᱟ ᱨᱮᱥᱮ ᱢᱟᱜ ᱢᱚᱬᱮ ᱨᱮ ᱵᱟᱱᱟᱨ ᱨᱮᱜᱮ ᱢᱮᱱᱟᱜ ᱟᱠᱟᱫᱟ ᱮᱱᱮᱡ ᱥᱮᱨᱮᱧ ᱫᱚ᱾
ᱟᱪᱪᱷᱟ ᱟᱪᱪᱷᱟ ᱦᱳᱭ ᱪᱮᱫᱟᱜ ᱥᱮ
ᱦᱳᱭ ᱦᱳᱭ ᱦᱳᱭ᱾
ᱦᱳᱭ ᱢᱟᱜ ᱢᱚᱬᱮ ᱫᱚ ᱦᱟᱸᱜ ᱟᱮ ᱫᱚ ᱱᱚᱛᱮ ᱫᱚ ᱵᱟᱝ ᱦᱟᱸᱜ ᱞᱮ ᱵᱟᱲᱟᱭᱟ ᱟᱫᱚ ᱚᱱᱟ ᱤᱭᱟᱹ ᱯᱩᱡᱟᱹ ᱜᱮ ᱦᱩᱭ ᱵᱟᱲᱟᱜ ᱛᱟᱦᱮᱱᱟ ᱡᱟᱛᱨᱟ ᱵᱮᱱ ᱟᱸᱡᱚᱢ ᱟᱠᱟᱫ ᱜᱮᱭᱟ
ᱦᱳᱭ ᱡᱟᱛᱨᱟ ᱡᱟᱦᱟᱸ ᱫᱚᱠᱚ ᱢᱮᱛᱟᱜ ᱠᱟᱱᱟ ᱜᱟᱭᱟᱱ
ᱚᱱᱟ ᱡᱟᱛᱨᱟ ᱫᱚ ᱵᱟᱝ
ᱛᱟᱦᱚᱞᱮ
ᱚᱱᱟ ᱦᱚᱸ ᱢᱤᱫᱴᱮᱱ ᱵᱚᱸᱜᱟᱜ ᱛᱟᱦᱮᱱᱟᱠᱚ ᱡᱟᱛᱨᱟ ᱦᱚᱸ
ᱚ ᱟᱪᱪᱷᱟ ᱟᱪᱪᱷᱟ ᱟᱷᱟ ᱡᱟᱛᱨᱟ ᱚ ᱟᱹᱞᱤᱧ ᱫᱚ ᱱᱟᱜ ᱠᱷᱟᱱ ᱡᱟ ᱵᱟᱛᱨᱟ ᱢᱮᱱᱛᱮᱵᱤᱱ ᱞᱟᱹᱭ ᱠᱮᱫᱟ ᱛᱚ ᱟᱫᱚ ᱟᱹᱞᱤᱧ ᱫᱚ ᱱᱟᱜ ᱠᱷᱟᱱ ᱵᱟᱹᱞᱤᱧ ᱵᱩᱡᱷᱟᱹᱣ ᱫᱟᱲᱮᱭᱟᱫᱟ ᱟᱫᱚ ᱚᱱᱟ ᱡᱟᱛᱨᱟ ᱫᱚ ᱱᱟᱜ ᱠᱷᱟᱱ ᱯᱩᱡᱟᱹ ᱯᱟᱥᱟ ᱨᱮᱱᱟᱜ ᱠᱟᱱ ᱜᱮᱭᱟ
ᱦᱳᱭ ᱦᱳᱭ ᱚᱱᱟ ᱡᱟᱛᱨᱟ ᱚᱱᱟ ᱢᱤᱫᱴᱮᱱ ᱫᱚ ᱢᱮᱛᱟᱜ ᱛᱟᱦᱮᱱ ᱚᱱᱟ ᱧᱤᱫᱟᱹ ᱡᱟᱛᱨᱟ ᱠᱚ ᱩᱫᱩᱜ ᱵᱟᱲᱟᱭᱮᱫ ᱛᱟᱦᱮᱸᱱ ᱡᱟ ᱥᱟᱡᱟᱣ ᱥᱟᱯᱲᱟᱣ ᱠᱟᱛᱮᱫ ᱠᱚ ᱟᱹᱜᱩᱭ ᱛᱟᱦᱮᱱᱟᱚᱜ ᱵᱚᱞᱮ ᱩᱱ ᱜᱮᱭᱟᱱ ᱯᱩᱛᱷᱤ ᱠᱚᱞ ᱠᱟᱛᱮᱫ ᱟᱨ ᱚᱱᱟ ᱩᱛᱩ ᱥᱟᱢᱟᱝ ᱠᱚ ᱚᱱᱟ ᱡᱟᱛᱨᱟ ᱫᱚ ᱵᱟ ᱵᱟᱭᱟ ᱱᱚᱣᱟ ᱡᱮᱭᱥᱮ ᱟᱵ ᱵᱚᱱ ᱵᱚᱸᱜᱟᱜ ᱠᱟᱱ ᱵᱚᱱ ᱦᱳᱭ ᱚᱱᱠᱟᱜᱮ ᱚᱱᱟ ᱦᱚᱸ ᱢᱤᱫᱴᱮᱱ ᱵᱚᱸᱜᱟᱜ ᱛᱟᱦᱮᱱᱟᱠᱚ ᱡᱟᱛᱨᱟ ᱦᱚᱸ
ᱚ ᱟᱪᱪᱷᱟ ᱟᱪᱪᱷᱟ ᱟᱪᱷᱟ ᱟᱫᱚ ᱱᱟᱜ ᱠᱷᱟᱱ ᱟᱹᱞᱤᱧ ᱥᱮᱫ ᱫᱚ ᱚᱱᱠᱟ ᱫᱚ ᱵᱟᱠᱚ ᱞᱟᱹᱭᱟ ᱥᱮ ᱵᱟᱹᱞᱤᱧ ᱵᱟᱲᱟᱭᱟᱛᱚ ᱟᱫᱚ ᱚᱱᱟᱛᱮ ᱠᱟᱹᱴᱤᱡ ᱞᱤᱧ ᱞᱟᱹᱭ ᱜᱚᱫ ᱠᱮᱫᱟ ᱟᱫᱚ ᱵᱟᱹᱞᱤᱧ ᱵᱟᱲᱟᱭᱟᱛᱚ
ᱟᱪᱪᱷᱟ ᱟᱪᱪᱷᱟ ᱦᱳᱭ ᱦᱮᱸ ᱚᱱᱟ ᱫᱚ ᱦᱟᱸᱜ ᱵᱚᱞᱮ ᱚᱱᱟ ᱫᱚ ᱦᱟᱸᱜ ᱵᱚᱞᱮ ᱚᱱᱠᱟ ᱚᱱᱠᱟ ᱠᱚ ᱢᱟᱱᱟᱣ ᱛᱟᱦᱮᱱᱟ ᱟᱪ ᱥᱮ ᱵᱮᱱ ᱧᱮᱞ ᱵᱟᱲᱟ ᱟᱠᱟᱫ ᱠᱚᱜᱮ ᱩᱱᱠᱩ ᱢᱤᱫᱴᱮᱱ ᱦᱚᱲ ᱠᱚ ᱛᱚᱞᱮᱭᱟ ᱚᱱᱟ ᱪᱮᱫ ᱠᱚ ᱢᱮᱛᱟᱜᱼᱟ ᱟᱨ ᱠᱷᱩᱱᱴᱤ ᱞᱮᱠᱟ ᱚᱱᱟ ᱟᱠᱟᱭᱟ ᱟᱨ ᱵᱮᱲᱟᱥᱤᱮᱫᱠᱚ ᱪᱩᱲᱤ ᱛᱟᱦᱮᱱᱟᱠᱚ
ᱟᱪᱪᱷᱟ ᱟᱪᱪᱷᱟ ᱟᱪᱪᱷᱟ
ᱦᱳᱭ ᱟᱨ ᱚᱱᱟᱨᱮ ᱟᱭᱢᱟ ᱠᱚ ᱱᱤᱭᱚᱢ ᱫᱷᱚᱨᱚᱱ ᱛᱟᱦᱮᱱᱟᱠᱚ ᱡᱟᱦᱟᱸ ᱯᱩᱲᱤ ᱠᱚᱠᱚ ᱵᱮᱱᱟᱣ ᱛᱟᱦᱮᱱ ᱠᱚ ᱚᱱᱟ ᱫᱚ ᱛᱤ ᱛᱮ ᱠᱚ ᱪᱷᱟᱸᱠᱟᱣ ᱛᱟᱦᱮᱱᱟ ᱟᱨᱦᱚᱸ ᱟᱜᱨᱟ ᱠᱚᱨᱮ ᱠᱚ ᱛᱟᱲᱟᱢ ᱛᱟᱵᱚᱜ ᱛᱟᱦᱮᱱᱟ ᱡᱟᱹᱱᱩᱢ ᱨᱮ ᱵᱚᱞᱮ ᱠᱚ ᱪᱟᱞᱟᱜᱼᱟ ᱦᱮᱸ ᱡᱟᱹᱱᱩᱢ ᱨᱮ ᱜᱤᱛᱤᱡ ᱛᱟᱦᱮᱱᱟ ᱡᱟᱹᱱᱩ ᱨᱮᱠᱚ ᱛᱟᱲᱟᱢ ᱛᱟᱵᱚᱜ ᱛᱟᱦᱮᱱᱟ
ᱚ ᱟᱪᱪᱷᱟ ᱟᱪᱪᱷᱟ ᱟᱫᱚ ᱱᱟᱜ ᱠᱷᱟᱱ ᱜᱚᱝᱠᱮ ᱞᱤᱧ ᱞᱟᱹᱭ ᱮᱫᱟ ᱚᱱᱟ ᱫᱚ ᱟᱵᱚ ᱦᱚᱲᱟᱜ ᱦᱚᱲᱟᱜ ᱯᱚᱨᱚᱵᱽ ᱠᱟᱱ ᱜᱮᱭᱟ ᱥᱮ ᱢᱟᱱᱮ ᱫᱤᱠᱩ ᱦᱚᱸ ᱢᱮᱥᱟ ᱢᱮᱱᱟᱜ ᱟᱠᱟᱫ ᱠᱚᱣᱟ ᱚᱱᱟ ᱯᱚᱨᱚᱵᱽ ᱨᱮ ᱡᱟᱦᱟᱸ ᱵᱤᱱ ᱞᱟᱹᱭ ᱠᱮᱫᱟ ᱡᱟᱛᱨᱟ
ᱚᱱᱟ ᱫᱚ ᱦᱟᱸᱜ ᱟᱹᱞᱤᱧ ᱫᱚ ᱵᱚᱞᱮ ᱵᱟᱝ ᱦᱟᱸᱜ ᱞᱤᱧ ᱵᱚᱞᱮ ᱚᱱᱟ ᱫᱚ ᱵᱟᱝ ᱦᱹᱜ ᱫᱚ ᱩᱱᱟᱹᱜ ᱫᱚ ᱵᱟᱝ ᱦᱟᱸᱜ ᱞᱤᱧ ᱵᱟᱲᱟᱭᱟ ᱟᱫᱚ ᱟᱹᱞᱤᱧ ᱞᱤᱧ ᱥᱮᱬᱟ ᱞᱮᱱᱟ ᱢᱤᱫ ᱫᱷᱟᱣ ᱵᱚᱞᱮ ᱚᱱᱠᱟ ᱜᱟᱛᱮ ᱠᱚᱲᱟ ᱚᱲᱟᱜ ᱞᱤᱧ ᱪᱟᱞᱟᱣ ᱞᱮᱱᱟ
ᱦᱮᱸ
ᱟᱫᱚ ᱚᱸᱰᱮ ᱜᱮᱞᱤᱧ ᱧᱮᱞ ᱞᱮᱫᱜ ᱠᱚᱣᱟ ᱱᱚᱣᱟ ᱟᱫᱚ ᱡᱟᱦᱟᱸ ᱠᱚ ᱠᱩᱪᱠᱩ ᱵᱚᱸᱜᱟᱜ ᱠᱟᱱ ᱛᱟᱦᱮᱸᱫ ᱠᱚ ᱟᱫᱚ ᱚᱱᱟᱫᱚ ᱜ ᱦᱚᱲ ᱜᱮᱠᱚ ᱵᱩᱡᱷᱟᱹᱜ ᱠᱟᱱ ᱛᱟᱦᱮᱱᱟ
ᱚ ᱢᱟᱱᱮ ᱚᱱᱟᱨᱮ ᱫᱤᱠᱩ ᱫᱚ ᱡᱚᱯᱲᱟᱣ ᱵᱟᱹᱱᱩᱜ ᱟᱠᱟᱫ ᱠᱚᱣᱟ
ᱫᱤᱠᱩ ᱠᱚᱫᱚ ᱮᱠᱟᱞ ᱜᱮ ᱵᱟᱠᱚ ᱛᱟᱦᱮᱸ ᱠᱟᱱᱟ
ᱚ ᱟᱪᱪᱷᱟ ᱟᱪᱪᱷᱟ᱾
ᱦᱳᱭ ᱟᱨᱦᱚᱸ ᱚᱱᱠᱟ ᱵᱷᱮᱜᱟᱨ ᱡᱟᱭᱜᱟ ᱨᱮᱞᱤᱧ ᱧᱮᱞ ᱵᱟᱲᱟ ᱠᱟᱜ ᱠᱚᱜᱮᱭᱟ ᱵᱚᱞᱮ ᱫᱤᱠᱩ ᱦᱚᱸᱠᱚ ᱯᱩᱡᱟᱹᱜ ᱛᱟᱦᱮᱱ ᱜᱮᱭᱟ ᱩᱱᱠᱩ ᱟᱨ ᱡᱟᱦᱟᱸ ᱩᱱᱤ ᱪᱮᱫᱤ ᱠᱚ ᱢᱮᱛᱟᱭᱼᱟ ᱫᱷᱚᱨᱢᱚ ᱨᱟᱡᱽ ᱠᱚ ᱢᱟᱱᱟᱣ ᱛᱟᱦᱮᱸᱱ
ᱦᱩᱸ ᱦᱩᱸ ᱦᱩᱸ
ᱦᱳᱭ ᱮᱱᱟ ᱨᱮᱦᱚᱸ ᱚᱱᱠᱟ ᱜᱮᱞᱤᱮᱧ ᱧᱮᱞ ᱠᱟᱜ ᱠᱚ ᱚᱱᱠᱟ ᱢᱟᱥᱟ ᱜᱮᱠᱚ ᱢᱟᱱᱟᱣ ᱛᱟᱦᱮᱱᱟ
ᱦᱳᱭ ᱦᱳᱭ ᱦᱮᱸᱛᱚ ᱛᱟᱦᱞᱮ ᱜᱚᱝᱠᱮ